ᱦᱮᱞᱳ᱾ ᱦᱟᱞᱳ ᱦᱮ ᱡᱚᱦᱟᱨ ᱜᱮ ᱜᱚᱝᱠᱮ᱾
ᱦᱚᱸ ᱡᱚᱦᱟᱨ ᱜᱮ᱾
ᱦᱚᱸ ᱪᱮᱜ ᱵᱮᱥ ᱵᱟᱲᱟ ᱜᱮ ᱢᱮᱱᱟᱜ ᱵᱤᱱᱟ ᱛᱚ?
ᱦᱮᱸ ᱜᱚᱝᱠᱮ, ᱟᱵᱤᱱ ᱜᱮ?
ᱟᱹᱞᱤᱧ ᱦᱚᱸ ᱚᱱᱠᱟ ᱵᱮᱥ ᱵᱟᱲᱟᱜᱮ ᱢᱮᱱᱟᱜ ᱞᱤᱧᱟᱹ ᱛᱟᱨ ᱯᱚᱨᱮ ᱱᱚᱱᱛᱮᱱᱟᱜ ᱪᱮᱫᱠᱟ ᱟᱵᱚᱦᱟᱣᱟ ᱠᱚ?
ᱟᱵᱚᱦᱟᱣᱟ ᱫᱚ ᱛᱤᱦᱮᱧ ᱫᱚ ᱴᱷᱤᱠ ᱜᱮᱭᱟ ᱥᱤᱛᱩᱝ ᱧᱚᱜ ᱠᱟᱫᱟᱭ ᱵᱟᱨ ᱯᱮ ᱫᱤᱱ ᱫᱚᱭ ᱡᱟᱹᱯᱩᱫ ᱵᱟᱲᱟ ᱠᱮᱜᱼᱟᱭ᱾
ᱚ᱾ ᱟᱨ ᱛᱚᱵᱮ ᱛᱮᱦᱮᱧ ᱫᱚ ᱱᱚᱣᱟ ᱟᱢᱟ ᱫᱤᱭᱚᱱ ᱫᱤᱱᱟᱹᱢ ᱡᱤᱭᱚᱱ ᱨᱮᱭᱟᱜ ᱵᱟᱨᱮᱛᱮ ᱜᱟᱞᱢᱟᱨᱟᱣ ᱞᱮᱠᱷᱟᱱ ᱜᱟᱞᱚᱪ ᱞᱮᱠᱷᱟᱱ ᱵᱟᱝ ᱜᱟᱱ ᱠᱚᱜᱼᱟ?
ᱦᱩᱸ ᱜᱟᱱ ᱫᱚ ᱜᱟᱱᱚᱜ ᱜᱮᱭᱟ᱾
ᱛᱚ ᱛᱟᱦᱚᱞᱮ ᱢᱟ ᱟᱹᱵᱤᱱ ᱜᱮ ᱯᱳᱭᱞᱳ ᱛᱮ ᱮᱛᱚᱦᱚᱵᱚᱵ ᱵᱤᱱ ᱟᱹᱵᱤᱱ ᱥᱮᱱᱟᱜ᱾ ᱪᱮᱫ ᱞᱮᱠᱟ ᱫᱤᱱᱟᱹᱢ ᱡᱤᱭᱚᱱ ᱠᱚ ᱦᱳᱭᱳᱜ ᱠᱷᱟᱸᱰᱟᱣ ᱫᱟᱵᱤᱱ?
ᱡᱤᱭᱚᱱ ᱠᱟᱸᱰᱷᱟᱣ ᱮᱫᱟ ᱞᱤᱧ ᱵᱮᱥ ᱜᱮ᱾
ᱦᱚᱸᱜᱼᱚᱭ ᱡᱮ ᱮᱸᱜ ᱟᱹᱞᱤᱧ ᱦᱚᱸ ᱦᱚᱸᱜᱼᱚᱭ ᱛᱚ ᱱᱤᱛ ᱫᱚ ᱮᱠᱷᱚᱱ ᱫᱟᱜ ᱡᱟᱹᱨᱤ ᱪᱟᱞᱟᱜ ᱠᱟᱱᱟ᱾ ᱟᱸ ᱠᱷᱩᱵ ᱴᱟᱜ ᱵᱟᱦᱨᱮ ᱵᱟᱝ ᱩᱰᱳᱜ ᱜᱟᱱᱚᱜ ᱠᱟᱱᱟ᱾
ᱦᱩᱸ ᱟᱯᱮ ᱥᱮᱱᱟᱜ ᱟᱵᱚ ᱣᱟᱦᱟ ᱫᱚ ᱪᱮᱫ ᱞᱮᱠᱟ?
ᱠᱷᱩᱵ ᱡᱩᱨ ᱛᱮ ᱦᱟᱭ ᱜᱮ ᱵᱟᱹᱱᱩᱜ, ᱥᱟᱨᱟ ᱜᱷᱟᱹᱲᱤᱡ ᱡᱷᱮᱬᱮ ᱡᱷᱮᱬᱮ ᱫᱟᱜ ᱮᱫᱟᱭ᱾
ᱟᱪᱪᱷᱟ᱾
ᱟᱸᱯᱮ ᱥᱮᱱᱟᱜ ᱜᱮ?
ᱟᱞᱮᱥᱮᱫ ᱫᱚ ᱛᱮᱦᱮᱧ ᱫᱚ ᱯᱷᱟᱸᱠᱟ ᱣᱟᱠᱟᱫᱟᱭ, ᱡᱟᱹᱯᱩᱫ ᱵᱟᱲᱟ ᱭᱮᱫᱟᱭ ᱱᱚᱛᱮ ᱜᱮ᱾
ᱚᱱᱛᱟᱨᱯᱚᱨ ᱛᱟᱦᱮᱞ ᱞᱮᱠᱟ ᱟᱯᱮᱥᱮᱫ,
ᱪᱟᱥ ᱫᱚ ᱱᱤᱛᱚ ᱫᱚ ᱛᱚ ᱦᱩᱲᱩ ᱨᱚᱦᱚᱭ ᱜᱮ ᱟᱫᱚ ᱟᱹᱣᱨᱤ ᱞᱮ ᱮᱦᱚᱵᱚᱜᱼᱟ ᱱᱚᱛᱮ ᱫᱚ, ᱟᱯᱮ ᱜᱮ ᱚᱱᱛᱮ ᱮᱦᱚᱵ ᱮᱱᱟ ᱯᱮᱥᱮ ᱵᱟᱝ?
ᱟᱞᱮᱭᱟᱜ ᱢᱟ ᱦᱳᱭᱳᱜ ᱠᱟᱱ ᱮᱛᱚᱦᱚᱵ ᱟᱠᱟᱫ ᱛᱟᱞᱮᱭᱟ ᱠᱚ ᱟᱞᱮᱭᱟᱜ ᱫᱚ᱾
ᱚᱝ᱾
ᱦᱩᱲᱩ ᱪᱟᱥ ᱟᱞᱮ ᱥᱮᱜ ᱦᱚᱸ ᱦᱩᱲᱩ ᱪᱟᱥ ᱫᱚ ᱚᱱᱟᱵ ᱟᱞᱮ ᱢᱟᱜ ᱵᱚᱨᱥᱟ ᱨᱮᱫᱚ ᱫᱟᱜ ᱜᱮ ᱜᱚᱴᱟ ᱯᱮᱨᱮᱡᱚᱜᱼᱟ᱾ ᱮᱸᱰᱮ ᱠᱷᱟᱹᱛᱤᱨ ᱦᱩᱲᱩ ᱜᱮ ᱪᱟᱥ ᱦᱩᱭᱩᱜᱼᱟ ᱟᱞᱮ ᱦᱚᱸ ᱡᱟᱥᱛᱮ᱾
ᱦᱩᱸ᱾
ᱡᱟᱹᱥᱛᱤ ᱠᱟᱭᱛᱮ ᱦᱩᱲᱩ ᱜᱮ ᱪᱟᱥᱼᱚᱜᱼᱟ᱾
ᱦᱩᱸ᱾
ᱚᱱᱟ ᱥᱟᱶᱛᱮ ᱥᱩᱵᱽᱡᱤ ᱦᱚᱸ ᱪᱟᱥᱚᱜ ᱜᱮᱭᱟ, ᱥᱚᱵᱽᱡᱤ ᱱᱤᱛᱚᱜ ᱫᱚ ᱵᱚᱨᱛᱚᱢᱟᱱ ᱨᱮᱫᱚ ᱧᱮᱞᱚᱜ ᱠᱟᱱᱟ ᱦᱩᱲᱳ ᱜᱮ ᱪᱟᱥ ᱮᱫᱟ ᱠᱚ᱾
ᱟᱪᱪᱷᱟ᱾
ᱟᱨ ᱛᱚᱵᱮ ᱟᱹᱵᱤᱱ ᱥᱮᱜ ᱪᱮᱫ ᱞᱮᱠᱟ ᱚᱱᱟ ᱵᱚᱨᱥᱟ ᱨᱮ ᱥᱚᱵᱽᱡᱤ ᱦᱚᱸᱠᱚ ᱪᱟᱥ ᱵᱟᱲᱟᱭ ᱜᱮᱭᱟ?
ᱵᱚᱨᱥᱟ ᱨᱮᱢᱟ ᱱᱤᱛᱚᱜ ᱢᱟ ᱦᱩᱲᱩ ᱜᱮᱠᱚ ᱪᱟᱥᱼᱟ ᱚᱱᱠᱟ ᱢᱟ,
ᱦᱮᱸ ᱥᱮᱜ ᱵᱚᱨᱥᱟ ᱨᱮ ᱥᱚᱵᱽᱡᱤ ᱠᱚᱫᱚ ᱵᱟᱝ ᱠᱚ ᱪᱟᱥ ᱵᱟᱲᱟᱭ ᱜᱮᱭᱟ ᱵᱟᱝ?
ᱥᱚᱵᱽᱡᱤ ᱠᱚᱦᱚᱸ ᱠᱚ ᱪᱟᱥ ᱜᱮᱭᱟ ᱟᱫᱚ ᱱᱤᱛᱚᱜ ᱫᱚ ᱦᱩᱲᱩ ᱠᱚ ᱪᱟᱥ ᱮᱫᱟ, ᱟᱞᱮ ᱫᱚ ᱥᱚᱵᱽᱡᱤ ᱫᱚ ᱵᱟᱞᱮ ᱪᱟᱥᱼᱟ, ᱦᱩᱲᱩ ᱜᱮ᱾
ᱟᱪᱪᱷᱟ ᱱᱚᱜᱼᱚᱸᱭ ᱡᱮ ᱦᱩᱲᱩ ᱯᱮ ᱪᱟᱥ ᱮᱫ ᱫᱚ ᱚᱱᱟᱫᱚ ᱪᱮᱫ ᱟᱸᱻᱜ ᱮᱸ ᱛᱤᱱ ᱪᱟᱸᱫᱳ ᱨᱮᱭᱟᱜ ᱡᱮ ᱥᱮᱨᱢᱟ ᱨᱮ ᱛᱤᱱ ᱫᱷᱟᱻᱜ ᱢᱤᱫ ᱫᱷᱟᱣ ᱥᱮ ᱵᱟᱨ ᱫᱷᱟᱣ ᱯᱮ ᱪᱟᱥ ᱜᱮᱭᱟ?
ᱥᱮᱨᱢᱟ ᱨᱮᱻ ᱟᱞᱮ ᱥᱮᱫ ᱫᱚ ᱢᱤᱫ ᱫᱷᱟᱣ ᱜᱮᱞᱮ ᱪᱟᱥᱼᱟ, ᱪᱮᱫᱟᱱ ᱛᱮᱜ ᱱᱤᱛᱚᱜ ᱵᱚᱨᱥᱟ ᱨᱮᱜᱮ ᱟᱨ ᱠᱮᱱᱮᱞ ᱠᱚ ᱵᱟᱹᱱᱩᱜᱼᱟ ᱥᱮ, ᱟ ᱡᱟ ᱰᱤᱵ ᱠᱚᱦᱚᱸ ᱢᱚᱴᱚᱨ ᱠᱚᱦᱚᱸ ᱵᱟᱹᱱᱩᱜᱼᱟ ᱟᱫᱚ ᱱᱤᱭᱟᱹ ᱫᱷᱟᱣ ᱜᱮ ᱫᱟᱜᱽ ᱠᱷᱟᱡ ᱫᱚᱞᱮ ᱪᱟᱥᱼᱟ ᱟᱨ ᱵᱟᱠᱷᱟᱡ ᱫᱚ ᱟᱯᱮᱭᱟᱜ ᱱᱟᱹᱭ ᱟᱲᱮ ᱟᱲᱮ ᱛᱮ ᱠᱷᱮᱛ ᱠᱚ ᱢᱮᱱᱟᱜ ᱛᱟᱠᱩᱣᱟ ᱩᱸᱠᱩ ᱫᱚ ᱟᱲᱮ ᱠᱟᱛᱮ ᱠᱚ ᱪᱟᱥᱼᱟ ᱡᱩᱫᱤ ᱵᱟᱭ ᱫᱟᱜ ᱞᱮᱠᱷᱟᱡ ᱟᱨ ᱵᱟᱹᱫᱽ ᱠᱚᱨᱮ ᱫᱚ ᱵᱟᱭ ᱫᱟᱜ ᱞᱮᱠᱷᱟᱡ ᱫᱚ ᱵᱟᱞᱮ ᱪᱟᱥᱼᱟ ᱟᱨ ᱡᱩᱫᱤ ᱫᱟᱜᱽ ᱠᱷᱟᱡ ᱫᱚᱞᱮ ᱪᱟᱥᱼᱟ᱾ ᱥᱮᱨᱢᱟ ᱫᱟᱜ ᱵᱷᱚᱨᱥᱟ ᱜᱮ ᱟᱫᱚ ᱠᱤ᱾
ᱟᱹᱰᱤ ᱱᱟᱯᱟᱭ ᱠᱟᱛᱷᱟ, ᱚᱸ ᱢᱟᱱᱮ ᱛᱟᱦᱮᱞᱮ ᱥᱮᱨᱢᱟ ᱨᱮ ᱢᱤᱫ ᱫᱷᱟᱣ ᱜᱮ ᱪᱟᱥ ᱦᱩᱭᱩᱜᱼᱟ ᱵᱟᱝ, ᱚᱱᱟ ᱫᱚ ᱚᱸᱻᱭ ᱚᱲᱟᱜ ᱨᱮ ᱡᱚᱢ ᱞᱟᱹᱜᱤᱜ ᱥᱮ ᱟᱠᱨᱤᱧ ᱞᱟᱹᱜᱤᱜ ᱦᱚᱸ᱾
ᱦᱮᱸ ᱚᱲᱟᱜ ᱨᱮ ᱡᱚᱢ ᱦᱩᱭᱩᱜᱼᱟ ᱟᱨ ᱟᱹᱠᱷᱨᱤᱧ ᱦᱩᱭᱩᱜᱼᱟ ᱛᱷᱚᱲᱟ᱾ ᱡᱚᱛᱚ ᱛᱚ ᱵᱟᱝ ᱡᱚᱢ ᱪᱟᱵᱟᱜᱼᱟ᱾
ᱟᱪᱪᱷᱟ ᱟᱪᱪᱷᱟ ᱟᱪᱪᱷᱟ ᱟᱹᱰᱤ ᱱᱟᱯᱟᱭ ᱠᱟᱛᱷᱟ ᱾ ᱟᱪᱪᱷᱟ ᱛᱚᱵᱮ ᱪᱮᱫ ᱪᱮᱫ ᱦᱳᱲᱳ ᱵᱤᱱ ᱪᱟᱥ ᱜᱮᱭᱟ ᱟᱹᱵᱤᱱ ᱥᱮᱜ?
ᱟᱞᱮ ᱥᱮᱫ ᱫᱚ ᱡᱟᱹᱥᱛᱤ ᱠᱟᱭ ᱫᱚ ᱥᱚᱨᱱᱟ ᱾ ᱥᱚᱨᱱᱟ ᱜᱤ ᱱᱤᱛᱚᱜ ᱫᱚᱠᱚ ᱪᱟᱥ ᱫᱟ ᱾
ᱥᱚᱨᱱᱟ ᱜᱮ ᱵᱟᱝᱼᱟ ᱾
ᱦᱩᱸ ᱟᱯᱮᱥᱮᱫ ᱚᱱᱛᱮ ᱫᱚ ᱪᱮᱜ ᱯᱮ ᱪᱟᱥ ᱜᱮᱭᱟ ᱪᱮ ᱦᱳᱲᱳ?
ᱟᱞᱮ ᱥᱮᱫ ᱢᱟᱱᱮ ᱦᱳᱲᱳ ᱫᱚ ᱟᱹᱰᱤ ᱟᱭᱢᱟ ᱞᱮᱠᱟᱱ ᱦᱳᱲᱳ ᱢᱮᱱᱟᱜᱼᱟ᱾ ᱱᱮᱛᱟᱨ ᱱᱟᱣᱟ ᱱᱟᱣᱟ ᱡᱟᱦᱟᱸ ᱦᱳᱲᱳ ᱠᱚ ᱩᱰᱳᱠ ᱠᱟᱱᱟ ᱚᱱᱟ ᱜᱮᱠᱚ ᱪᱟᱥ ᱮᱫᱟ ᱾
ᱦᱩᱸ
ᱵᱮᱥᱤᱨ ᱵᱷᱟᱜᱽ ᱦᱚᱲᱜᱮ ᱢᱟᱨᱮ ᱦᱚᱲ ᱠᱚᱫᱚ ᱚᱱᱟ ᱠᱚᱫᱚ ᱠᱚ ᱫᱚᱦᱚ ᱵᱟᱹᱜᱤᱭᱟ ᱫᱟ ᱾
ᱫᱚ ᱥᱮᱨᱢᱟ ᱨᱮ ᱵᱟᱨ ᱫᱷᱟᱣ ᱪᱟᱥᱚᱜᱼᱟ ᱦᱮᱸ ᱾ ᱢᱟᱱᱮ ᱡᱚᱢᱟᱜ ᱛᱮᱦᱚᱸ ᱟᱱᱟᱴ ᱵᱟᱹᱱᱩᱜᱼᱟ ᱟᱨᱠᱤ ᱚᱝᱠᱟ ᱫᱚ ᱾
ᱟᱨ ᱱᱚᱝᱠᱟ ᱥᱚᱵᱽᱡᱤ ᱠᱚᱦᱚᱸ ᱪᱟᱥᱚᱜ ᱜᱮᱭᱟ ᱛᱚ ᱾ ᱛᱚ ᱚᱱᱟ ᱠᱷᱟᱹᱛᱤᱨ ᱥᱚᱵᱽᱡᱤ ᱠᱚᱦᱚᱸ ᱟᱱᱟᱴ ᱫᱚ ᱵᱟᱹᱱᱩᱜᱼᱟ ᱾
ᱦᱩᱸ
ᱛᱚ ᱟᱹᱵᱤᱱ ᱥᱮᱜ ᱪᱮᱜ ᱞᱮᱠᱟ ᱟᱱᱟᱴ ᱠᱚ ᱢᱮᱱᱟᱜᱼᱟ ᱥᱚᱵᱽᱡᱤ ᱠᱚ ᱨᱮᱱᱟᱜ ᱵᱟᱨᱮᱛᱮ?
ᱥᱚᱵᱽᱡᱤ ᱠᱚ ᱵᱟᱨᱮᱛᱮ ᱱᱤᱛᱚᱜ ᱫᱚ ᱟᱱᱟᱴ ᱫᱚ ᱵᱟᱹᱱᱩᱜᱼᱟ ᱪᱟᱥᱮᱜ ᱠᱟᱱ ᱜᱮᱭᱟ ᱠᱚ ᱥᱮ ᱾
ᱛᱚ ᱛᱟᱞᱞᱮᱡ ᱱᱤᱛ ᱫᱚ ᱚᱲᱟᱜ ᱨᱮᱜᱮ ᱵᱤᱱ ᱢᱮᱱᱟᱜ ᱵᱤᱱᱟ? ᱥᱮᱼᱼ ᱟᱨᱚ ᱡᱟᱦᱟᱸ ᱥᱮᱜ ᱡᱟᱦᱟᱸ ᱞᱮᱠᱟᱭ ᱫᱟᱹᱵᱤᱱ? ᱡᱟᱦᱟᱸᱱᱟᱜᱼᱼ ᱠᱟᱹᱢᱤ ᱴᱟᱢᱤᱭ ᱫᱟᱵᱤᱱ ᱥᱮ ᱡᱚᱵ ᱮᱫᱟ ᱵᱤᱱ?
ᱵᱟᱝ ᱵᱟᱝ ᱵᱟᱹᱞᱤᱧ ᱡᱚᱢᱮᱢᱼᱟ, ᱟᱹᱞᱤᱧ ᱫᱚ ᱚᱲᱟᱜ ᱠᱚᱨᱮ ᱜᱮ ᱾
ᱚᱲᱟᱜ ᱠᱚ ᱨᱮ ᱜᱮ ᱵᱟᱝ? ᱚ ᱢᱟᱱᱮ ᱚᱱᱠᱟᱱ ᱠᱟᱹᱢᱤ ᱴᱟᱢᱤ ᱵᱟᱹᱱᱩᱜᱼᱟ ᱵᱟᱝ?
ᱵᱟ ᱵᱟ ᱾
ᱟᱪᱪᱷᱟ, ᱟᱹᱰᱤ ᱱᱟᱯᱟᱭ ᱠᱟᱛ ᱾
ᱟᱹᱵᱤᱱ ᱫᱚ ᱡᱟᱦᱟᱸᱱᱟᱜ ᱵᱮᱱ ᱠᱟᱹᱢᱤᱭᱟ ᱥᱮᱜ?
ᱵᱟᱝᱟ ᱟᱹᱞᱤᱧ ᱢᱟ ᱦᱚᱜᱼᱚᱭᱼᱼ ᱟᱜ ᱠᱟᱱ ᱜᱮᱭᱟ ᱞᱤᱧ ᱾
ᱟᱪᱪᱷᱟ ᱾
ᱟᱫᱚᱼᱼ ᱚᱝᱠᱟ ᱫᱚ ᱠᱟᱹᱢᱤ ᱴᱟᱱᱤ ᱥᱮᱫ ᱛᱮ ᱫᱚ ᱩᱱᱟᱹᱜ ᱫᱚ ᱵᱟᱝ ᱞᱤᱧ ᱜᱟᱱ ᱜᱮᱭᱟ ᱾ ᱥᱮᱬᱟ ᱫᱚ ᱦᱳᱭᱱᱟ, ᱵᱷᱚᱵᱤᱥᱥᱚᱛ ᱨᱮ ᱠᱟᱹᱢᱤ ᱞᱟᱜᱟᱣ ᱞᱟᱹᱜᱤᱫ ᱾ ᱚᱱᱟ ᱴᱟᱜ ᱫᱚ
ᱦᱩᱸ ᱦᱩᱸ ᱾
ᱟᱹᱵᱤᱱ ᱜᱮ ᱦᱟᱸᱜ ᱥᱮᱬᱟ ᱟᱠᱟᱜ ᱵᱤᱱ ᱥᱮ ᱵᱟᱝ? ᱱᱚᱣᱟ ᱠᱚᱫᱚ ᱟᱵᱚᱱᱟᱜᱼᱼ
ᱟᱹᱞᱤᱧ ᱦᱚᱸ ᱩᱱᱟᱹᱜ ᱫᱚᱼᱼᱼᱼ ᱵᱟᱹᱞᱤᱧ ᱜᱟᱱ ᱜᱮᱭᱟ, ᱟᱹᱞᱤᱧ ᱦᱚᱸᱞᱤᱧ ᱯᱟᱲᱦᱟᱣ ᱫᱚᱞᱤᱧ ᱯᱟᱲᱦᱟᱜ ᱠᱟᱱᱟ ᱾ ᱛᱚᱫᱚᱜ ᱚᱲᱟᱜ ᱥᱮᱱ ᱞᱤᱧ ᱦᱮᱡ ᱠᱟᱱᱟ ᱾ ᱠᱟᱹᱢᱤ ᱡᱟᱛᱮ ᱚᱲᱟᱜ ᱨᱮ ᱜᱚᱲᱚ ᱟᱠᱚ ᱦᱩᱭᱩᱜᱼ ᱟ ᱥᱮ᱾ ᱡᱟᱜᱮ ᱫᱟᱲᱮᱭᱟᱜ ᱧᱚᱜ ᱜᱮ ᱜᱚᱲᱚᱣᱟᱠᱚ ᱦᱩᱭᱩᱜᱼᱟ ᱾
ᱦᱚᱸᱻ
ᱦᱩᱸ
ᱟᱹᱵᱤᱱᱟᱜ ᱫᱷᱟᱨᱮ ᱯᱟᱥᱮ ᱱᱤᱛ ᱪᱮᱫ ᱞᱮᱠᱟ ᱵᱩᱡᱷᱟᱹᱜ ᱠᱟᱱᱟ? ᱢᱟᱱᱮ ᱫᱟᱜ ᱯᱚᱨᱮ
ᱟᱵᱚᱦᱟᱣᱟ ᱢᱮᱱᱟᱜ ᱠᱟᱜ ᱜᱮᱭᱟ ᱾ ᱫᱟᱜ ᱦᱤᱡᱩᱜᱼᱟ ᱥᱮ ᱥᱮᱜ? ᱟᱹᱭᱩᱵ ᱵᱮᱞᱟ ᱥᱮᱫ ᱦᱤᱡᱩᱜᱼᱟ ᱾ᱛᱚ ᱵᱷᱟᱵ ᱵᱷᱟᱵ ᱴᱟᱭᱤᱯ ᱟᱹᱭᱠᱟᱹᱜ ᱠᱟᱱᱟ᱾
ᱟᱪᱪᱷᱟ ᱪᱷᱤ ᱪᱷᱤ᱾ ᱛᱟᱦᱚᱞᱮ ᱜᱚᱝᱠᱮ ᱞᱟᱹᱭ ᱫᱟᱞᱤᱧ ᱟᱹᱵᱤᱱ ᱫᱚ ᱚᱠᱟ ᱚᱠᱟ ᱫᱤᱥᱚᱢ ᱥᱮᱫ ᱨᱮ? ᱠᱟᱱᱟ ᱵᱤᱱ
ᱟᱹᱞᱤᱧ ᱫᱚ ᱱᱚᱛᱮ ᱡᱷᱟᱲᱠᱷᱚᱸᱰ ᱯᱚᱱᱚᱛ ᱞᱤᱧ ᱯᱟᱲᱟᱜᱼᱟ᱾ ᱯᱟᱠᱩᱲ ᱰᱤᱥᱴᱨᱤᱠ ᱾
ᱟᱪᱪᱷᱟ ᱟᱪᱪᱷᱟ
ᱚ ᱟᱹᱵᱤᱱᱟᱜ ᱫᱤᱥᱚᱢ ᱠᱟᱹᱴᱤᱡ ᱞᱟᱹᱭ ᱵᱤᱱ ᱥᱮ ᱡᱷᱟᱲᱠᱷᱚᱸᱰ ᱢᱚ ᱪᱮ ᱢᱚᱭᱩᱨᱵᱷᱚᱸᱡᱽ ᱵᱤᱱ ᱧᱩᱨᱩᱜᱼᱟ ᱥᱮ ᱪᱮᱫ?
ᱵᱟᱝ ᱵᱟᱝ ᱡᱷᱟᱨᱠᱷᱚᱸᱰ ᱫᱚ ᱯᱚᱱᱚᱛ, ᱟᱨ ᱡᱷᱟᱨᱠᱷᱚᱸᱰ ᱯᱚᱱᱚᱛ ᱾ ᱟᱨ ᱨᱤ ᱡᱮᱞᱟ ᱫᱚ ᱤᱭᱟᱹ ᱯᱟᱲᱟᱜ ᱠᱟᱱ ᱛᱟᱹᱞᱤᱤᱧᱟ ᱱᱚᱸᱰᱮ ᱯᱟᱠᱩᱲ, ᱯᱠᱩᱲ ᱡᱮᱞᱟ ᱠᱷᱚᱡ᱾
ᱚ ᱟᱹᱰᱤ ᱱᱟᱯᱟᱭ ᱠᱟᱛᱷᱟ ᱟᱹᱞᱤᱧ ᱫᱚ ᱚᱸ ᱱᱟᱢᱟᱞ ᱫᱤᱥᱚᱢ ᱨᱤᱱᱤᱡ ᱠᱟᱱᱟ ᱞᱤᱧ ᱾ ᱟᱹᱞᱤᱧᱟᱜ ᱯᱚᱱᱚᱛ ᱫᱚ ᱳᱭᱮᱥᱴ ᱵᱮᱝᱜᱚᱞ ᱠᱟᱱᱟ ᱟᱨ ᱰᱤᱥᱴᱤᱠ ᱛᱟᱹᱞᱤᱢ ᱫᱚ ᱯᱚᱥᱪᱤᱢ ᱢᱮᱫᱽᱱᱟᱯᱩᱨ᱾
ᱟᱪᱷᱟ
ᱟᱻ ᱚᱱᱟ ᱠᱷᱟᱹᱛᱤᱨ ᱟᱞᱤ ᱥᱮᱝ ᱟᱹᱞᱤᱧ ᱥᱮᱫ ᱫᱚ ᱠᱟᱹᱴᱤᱡ ᱪᱟᱥ ᱟᱵᱟᱫᱴᱟᱜ ᱠᱟᱹᱴᱤᱡ ᱵᱮᱥᱤ ᱜᱮᱭᱟ ᱟᱨ ᱠᱤ ᱱᱤᱭᱟᱹ ᱞᱟᱛ
ᱟᱪᱷᱟ ᱦᱮ ᱛᱚ ᱟᱞᱮ ᱥᱮᱫ ᱫᱚ ᱚᱱᱮ ᱚᱱᱠᱟ ᱱᱮᱛᱟᱨ ᱫᱚ ᱟᱞᱮ ᱥᱮᱫ ᱫᱚ ᱫᱷᱤᱨᱤ ᱫᱤᱥᱚᱢ ᱥᱮ ᱵᱩᱨᱩ ᱠᱚ ᱢᱮᱱᱟᱜ ᱠᱟᱫᱟ᱾ ᱥᱮᱨᱚᱠᱚᱢ ᱚᱱᱟ ᱛᱮ ᱪᱟᱥ ᱫᱚ ᱵᱟᱝ ᱦᱩᱭᱩᱜ
ᱦᱮᱸ ᱦᱚᱸ ᱡᱮ ᱧᱮᱞᱚᱜ ᱠᱟᱱᱟ ᱟᱪᱷᱟ ᱟᱪᱪᱷᱟ ᱱᱚᱜᱚᱭ ᱡᱮ ᱱᱤᱛᱚᱜ ᱧᱮᱞᱚᱜ ᱠᱟᱱᱟ ᱡᱮ ᱟᱵᱚᱱᱟᱜ ᱵᱚᱨᱥᱟ ᱨᱮ ᱫᱚᱢᱮ ᱡᱟᱹᱯᱩᱫ ᱮᱫᱟᱭ ᱠᱤᱱᱛᱩ ᱢᱟᱱᱮ ᱞᱟᱦᱟ ᱞᱮᱠᱟ ᱫᱚ ᱚᱱᱠᱟ ᱟᱫᱚ ᱵᱟᱹᱱᱩᱜᱼᱟ ᱡᱮ ᱵᱚᱨᱥᱟ ᱨᱮ ᱡᱟᱹᱯ ᱯᱩᱜ ᱞᱮᱠᱷᱟᱱ ᱜᱮ ᱜᱚᱴᱟ ᱱᱟᱹᱭ ᱠᱚ ᱜᱟᱰᱟ ᱠᱚ ᱰᱚᱵᱷᱟᱜ ᱠᱚ ᱡᱟᱦᱟᱸ ᱠᱚ ᱢᱮᱱᱟᱜᱼᱟ ᱚᱱᱟ ᱠᱚᱫᱚ ᱠᱷᱟᱞ ᱠᱚ ᱯᱮᱨᱮᱡ ᱠᱚᱜᱼᱟ ᱥᱮ᱾ ᱱᱮᱛᱟᱨ ᱢᱟ ᱚᱱᱠᱟᱱ ᱦᱚᱸ ᱫᱟᱜ ᱡᱟᱹᱲᱤ ᱫᱚ ᱵᱟᱝ ᱦᱩᱭᱩᱜ ᱠᱟᱱᱟ ᱮ ᱟᱵᱚᱱᱟᱜ ᱞᱟᱭᱚᱝ ᱨᱮᱭᱟᱜ ᱦᱚᱸ ᱠᱟᱹᱴᱤᱡ ᱚᱨᱥᱚᱝ ᱠᱚᱦᱚᱸ ᱧᱮᱞᱚᱜ ᱠᱟᱱᱟ ᱾
ᱦᱮᱸ ᱾
ᱛᱚ ᱱᱚᱣᱟ ᱜᱮᱞᱤᱧ ᱞᱟᱹᱭᱟ ᱟᱹᱵᱤᱱ ᱥᱮᱫ ᱪᱮᱫ ᱞᱮᱠᱟ ᱫᱟᱜ ᱡᱟᱹᱲᱤ ᱠᱚ ᱦᱩᱭᱩᱜ ᱠᱟᱱᱟ ᱢᱟᱱᱮ ᱞᱟᱦᱟ ᱞᱮᱠᱟ ᱜᱮ ᱫᱟᱜ ᱡᱟᱹᱲᱤ ᱠᱚ ᱦᱩᱭᱩᱜ ᱠᱟᱱᱟ ᱥᱮ ᱚᱱᱟ ᱠᱷᱚᱱᱟᱜ ᱟᱹᱰᱤ ᱟᱞᱟᱫᱟ ᱜᱮ ᱠᱟᱹᱴᱤᱡ? ᱠᱚᱢ ᱧᱚᱜ ᱟᱠᱟᱱᱟ ᱫᱟᱜ ᱡᱟᱹᱲᱤ ᱠᱚ ᱪᱟᱥ ᱟᱵᱟᱫ ᱯᱩᱠᱷᱨᱤ ᱪᱟᱥ ᱟᱵᱟᱫ ᱠᱚᱦᱚᱸ ᱵᱟᱝ ᱦᱩᱭᱩᱜ ᱠᱟᱱᱟ ᱾ ᱟᱹᱞᱤᱧ ᱥᱮᱫ ᱢᱟ ᱱᱤᱛᱚᱜ ᱫᱚ ᱫᱟᱜ ᱨᱮᱱᱟᱜ ᱟᱱᱟᱴ ᱠᱟᱹᱴᱤᱡ ᱢᱮᱱᱟᱜ ᱨᱮᱦᱚᱸ ᱛᱚ ᱟᱫᱚ ᱚᱱᱟ ᱜᱟᱰᱟ ᱠᱚ ᱥᱩᱨ ᱨᱮ ᱢᱮᱱᱟᱜᱼᱟ ᱛᱚ ᱚᱱᱟ ᱠᱚ ᱛᱮᱜᱮ ᱪᱟᱥ ᱵᱟᱲᱟ ᱦᱩᱭᱩᱜ ᱠᱟᱱᱟ ᱾
ᱱᱚᱛᱮ ᱦᱚᱸ ᱚᱱᱠᱟ ᱜᱮ ᱫᱟᱜ ᱫᱚ ᱥᱮᱭ ᱞᱟᱦᱟ ᱛᱮ ᱥᱚᱢᱚᱭ ᱨᱮ ᱡᱟᱦᱟᱸ ᱞᱮᱠᱟᱭ ᱫᱟᱜ ᱮᱫ ᱠᱟᱱ ᱛᱟᱦᱮᱱᱟ ᱱᱮᱛᱟᱨ ᱫᱚ ᱚᱱᱠᱟ ᱵᱟᱭ ᱫᱟᱜ ᱮᱫᱟ ᱾ ᱥᱚᱢᱚᱭ ᱨᱮ ᱫᱟᱜ ᱞᱟᱹᱠᱛᱤ ᱛᱤᱱ ᱥᱚᱢᱚᱭ ᱩᱱ ᱥᱚᱢᱚᱭ ᱵᱟᱭ ᱫᱟᱜ ᱾ ᱪᱟᱥ ᱠᱚᱫᱚ ᱟᱱᱟᱴ ᱦᱩᱭᱩᱜ ᱠᱟᱱ ᱜᱮᱭᱟ ᱾ ᱵᱟᱹᱫᱽ ᱠᱚᱨᱮᱱᱟᱜ ᱵᱟᱝ ᱪᱟᱥᱚᱜ ᱠᱟᱱᱟ ᱡᱩᱫᱤ ᱵᱟᱭ ᱫᱟᱜ ᱠᱷᱟᱡ ᱥᱚᱢᱚᱭ ᱨᱮ ᱾ ᱟᱨ ᱡᱟᱦᱟ ᱱᱟᱹᱜ ᱜᱮ ᱟᱲᱮ ᱟᱲᱮᱛᱮ ᱠᱷᱮᱛ ᱠᱚ ᱢᱮᱱᱟᱜᱼᱟ ᱚᱱᱟ ᱢᱟ ᱢᱮᱥᱤᱱ ᱛᱮ ᱟᱨᱮᱡ ᱠᱟᱛᱮᱫ ᱡᱟᱦᱟᱸ ᱞᱮᱠᱟ ᱠᱚ ᱪᱟᱥᱮᱫ ᱠᱟᱱ ᱜᱮᱭᱟ ᱾
ᱟᱪᱷᱟ ᱟᱪᱷᱟ, ᱟᱪᱪᱷᱟ ᱜᱚᱝᱠᱮ ᱞᱟᱹᱭ ᱫᱟᱞᱤᱧ ᱛᱟᱦᱚᱞᱮ ᱟᱹᱵᱤᱱ ᱥᱮᱫ ᱫᱚ ᱚ ᱢᱟᱱᱮ ᱪᱮᱫ ᱱᱟᱦᱮᱞ ᱛᱮᱵᱤᱱ ᱥᱤ ᱵᱟᱲᱟᱭ ᱜᱮᱭᱟ ᱥᱮ ᱚᱱᱮ ᱡᱮ ᱱᱮᱛᱟᱨ ᱱᱟᱣᱟ ᱱᱟᱣᱟᱱ ᱤᱡᱮ ᱠᱚ ᱩᱰᱩᱠ ᱠᱟᱱ ᱚᱱᱟ ᱪᱮᱫ ᱴᱨᱟᱠᱴᱟᱨᱥ ᱪᱮᱫ ᱠᱚ ᱢᱮᱱ ᱜᱮᱭᱟ ᱚᱱᱟ ᱠᱚᱛᱮᱵᱤᱱ ᱱᱟᱦᱮᱞ ᱥᱤ ᱥᱤ ᱜᱮᱭᱟ ᱯᱮ ᱠᱷᱮᱛ ᱠᱚᱫᱚ?
ᱚᱸ ᱾ ᱱᱮᱛᱟᱨ ᱫᱚ ᱵᱮᱥᱤᱨ ᱵᱷᱟᱜᱽ ᱩᱥᱟᱹᱨᱟ ᱪᱟᱥᱮᱫ ᱛᱮ ᱩᱥᱟᱹᱨᱟ ᱠᱚ ᱪᱟᱥ ᱜᱚᱫ ᱛᱮ ᱴᱨᱟᱠᱴᱟᱨ ᱠᱚᱜᱮ ᱠᱚ ᱵᱷᱤᱲᱟᱹᱣ ᱫᱟ ᱾ ᱱᱟᱦᱮᱞ ᱫᱚ ᱩᱱᱟᱹᱜ ᱵᱟᱝ ᱟᱨ ᱰᱟᱹᱝᱨᱤ ᱠᱚᱦᱚᱸ ᱵᱟᱠᱚ ᱟᱹᱥᱩᱞᱮᱫ ᱠᱚᱣᱟ ᱥᱮ ᱩᱱᱟᱹᱜ ᱫᱚ ᱱᱚᱛᱮ ᱫᱚ ᱾
ᱟᱫᱚ ᱱᱟᱦᱮᱞ ᱫᱚ ᱩᱱᱟᱹᱜ ᱵᱟᱝ ᱩᱥᱟᱹᱨᱟᱜ ᱠᱟᱱᱟ ᱥᱮ ᱟᱨ ᱦᱟᱱᱟ ᱫᱚ ᱩᱥᱟᱹᱨᱟ ᱠᱚ ᱠᱟᱹᱢᱤ ᱵᱟᱲᱟ ᱜᱚᱫ ᱫᱟᱜ ᱚᱱᱟᱛᱮ ᱴᱮᱠᱴᱟᱨ ᱜᱮ ᱵᱟᱥ ᱡᱟᱥᱛᱤ ᱠᱚ ᱵᱮᱵᱚᱦᱟᱨ ᱫᱟᱠᱚ ᱾ ᱥᱤ ᱞᱟᱹᱜᱤᱫ ᱫᱚ ᱾
ᱢᱟᱱᱮ ᱩᱥᱟᱹᱨᱟ ᱠᱟᱹᱢᱤ ᱞᱟᱹᱜᱤᱫ ᱛᱮ ᱥᱮ ᱯᱩᱨᱟᱹ ᱪᱟᱥ ᱞᱟᱹᱜᱤᱫ ᱛᱮ ᱟᱵᱚ ᱴᱨᱟᱠᱴᱟᱨ ᱵᱚ ᱵᱮᱵᱚᱦᱟ ᱮᱫᱟ ᱵᱟᱝᱟ?
ᱦᱟᱸ ᱦᱟᱸ ᱾
ᱦᱩᱸ ᱱᱟᱯᱟᱭ ᱠᱟᱛᱷᱟ ᱚᱱᱟᱦᱚᱸ ᱩᱥᱟᱹᱨᱟ ᱥᱤᱭᱚᱜ ᱞᱟᱹᱜᱤᱫ ᱛᱮ ᱟᱵᱚᱱᱟᱜ ᱡᱮ ᱯᱷᱚᱞᱚᱱ ᱡᱟᱹᱥᱛᱤ ᱦᱩᱭ ᱞᱟᱹᱜᱤᱫ ᱛᱮ
ᱦᱩᱸ ᱾
ᱟᱵᱚ ᱵᱚ ᱵᱮᱵᱚᱦᱟᱨ ᱮᱫᱟ ᱚᱱᱟ ᱢᱟ ᱱᱟᱯᱟᱭ ᱠᱟᱛᱷᱟ ᱜᱮ ᱠᱟᱱᱟ ᱾
ᱦᱩᱸ ᱾
ᱢᱟᱱᱮ ᱧᱮᱞᱚᱜ ᱠᱟᱱᱟ ᱡᱮ ᱟᱹᱵᱤᱱ ᱥᱮᱫ ᱫᱚ ᱱᱟᱦᱮᱞ ᱫᱚ ᱮᱠᱟᱞ ᱜᱮ ᱵᱟᱝᱠᱚ ᱪᱟᱹᱞᱩᱣᱟ ᱵᱟᱝᱟ ᱱᱮᱛᱟᱨ ᱫᱚ?
ᱠᱚ ᱪᱟᱹᱞᱩᱭ ᱜᱮᱭᱟ, ᱛᱚ ᱟᱹᱰᱤ ᱠᱚᱢ ᱾
ᱟᱪᱪᱷᱟ ᱟᱪᱪᱷᱟ ᱾
ᱡᱟᱦᱟᱸᱭ ᱠᱚᱣᱟᱜ ᱠᱷᱮᱛ ᱠᱚ ᱡᱩᱫᱤ ᱦᱩᱰᱤᱧ ᱜᱮᱭᱟ ᱛᱚᱵᱮ ᱩᱱᱠᱩ ᱫᱚᱠᱚ ᱪᱟᱹᱞᱩᱭ ᱜᱮᱭᱟ, ᱟᱨ ᱵᱮᱥᱤ ᱦᱚᱲ ᱱᱮᱛᱟᱨ ᱰᱟᱹᱝᱨᱤ ᱵᱟᱠᱚ ᱟᱹᱥᱩᱞᱮᱫ ᱠᱚᱣᱟ ᱱᱤᱭᱟᱹ ᱠᱚᱨᱮᱫ ᱾ ᱟᱫᱚ ᱚᱱᱟᱛᱮ ᱴᱮᱠᱴᱟᱨ ᱜᱮ ᱚᱱᱟ ᱫᱚ ᱩᱥᱟᱹᱨᱟ ᱜᱚᱡ ᱫᱟᱠᱚ ᱟᱨ ᱥᱩᱵᱤᱛᱟᱜ ᱠᱟᱱᱟ ᱠᱚ ᱟᱨᱠᱤ ᱟᱨ ᱱᱮᱛᱟᱨ ᱟᱢᱫᱟ ᱴᱮᱠᱴᱟᱨ ᱩᱰᱩᱠ ᱠᱟᱱᱟ ᱥᱮ ᱱᱚᱛᱮ ᱚᱱᱟᱜᱮ,
ᱚᱸ ᱛᱟᱦᱚᱞᱮ ᱜᱚᱝᱠᱮ